ᱦᱮᱞᱳ ᱜᱚᱝᱠᱮ
ᱦᱮᱸ ᱡᱚᱦᱟᱨ ᱜᱮ ᱜᱚᱝᱠᱮ ᱨᱚᱲ ᱠᱚᱫᱚ ᱢᱚᱸᱡᱽ ᱜᱮ ᱧᱟᱢᱚᱜ ᱠᱟᱱᱟ ᱛᱚ
ᱦᱮᱸ ᱜᱚᱝᱠᱮ ᱨᱚᱲ ᱠᱚᱫᱚ ᱦᱟᱸᱜ ᱢᱚᱡᱽ ᱜᱮ ᱟᱸᱡᱚᱢᱚᱜ ᱠᱟᱱᱟ ᱦᱟᱸᱜ ᱟᱹᱞᱤᱧ ᱴᱷᱮᱱ ᱢᱟ,
ᱦᱚᱭ ᱟᱵᱤᱱᱟᱜ ᱦᱚᱸ ᱴᱷᱤᱠ ᱜᱮ ᱟᱸᱡᱚᱢᱚᱜ ᱠᱟᱱᱟ,
ᱟᱪᱪᱷᱟ ᱜᱚᱝᱠᱮ ᱛᱟᱦᱚᱞᱮ ᱪᱮᱫ ᱠᱚᱵᱤᱱ ᱪᱤᱠᱟᱹ ᱵᱟᱲᱟᱭᱮᱫᱟ ᱱᱤᱭᱟᱹ ᱜᱷᱟᱹᱲᱤᱡ,
ᱱᱚᱜᱼᱭ ᱱᱟᱥᱛᱟ ᱠᱚᱛᱮ ᱱᱚᱜᱼᱚᱭ ᱱᱤᱛᱚᱜ ᱤᱭᱩᱴᱩᱵᱽ ᱦᱩᱭ ᱟᱠᱟᱱᱟᱜ ᱠᱷᱚᱱ, ᱠᱮᱞᱟᱵᱽ ᱥᱮᱫ ᱨᱮᱜᱮ ᱫᱩᱲᱩᱵ ᱦᱩᱭ ᱟᱠᱟᱱᱟ,
ᱟᱪᱪᱷᱟ ᱟᱪᱪᱷᱟ
ᱠᱟᱹᱴᱤᱡ ᱠᱷᱮᱛ ᱪᱟᱞᱟᱣ ᱦᱩᱭ ᱟᱠᱟᱱ ᱛᱟᱦᱮᱸᱱᱟ
ᱟᱪᱪᱷᱟ
ᱟᱫᱚ ᱜᱚᱝᱠᱮ ᱪᱟᱥ ᱵᱟᱥ ᱠᱚᱫᱚ ᱛᱤᱱ ᱥᱟᱺᱜᱤᱧ ᱠᱮᱫᱟ ᱵᱮᱱ,
ᱱᱚᱜ-ᱚᱭ ᱮᱦᱚᱵ ᱦᱩᱭ ᱟᱠᱟᱱᱟ
ᱟᱪᱪᱷᱟ
ᱦᱩᱲᱩ ᱨᱚᱦᱚᱭ
ᱦᱚᱭ ᱦᱚᱭ
ᱵᱟᱨᱯᱮ ᱫᱤᱱ ᱠᱷᱚᱱ ᱦᱩᱲᱩ ᱨᱚᱦᱚᱭ ᱦᱩᱭᱩᱜ ᱠᱟᱱᱟ ᱟᱯᱮᱥᱮᱫ ᱜᱤ, ᱪᱮᱫ ᱞᱮᱠᱟ ᱫᱟᱜ ᱠᱩ ᱟᱨ ᱦᱩᱲᱩ ᱨᱚᱦᱚᱭ ᱠᱚ ᱮᱦᱚᱵ ᱠᱮᱫᱟᱯᱮ ᱥᱮ ᱵᱟᱝ
ᱦᱮᱸ ᱟᱞᱮ ᱥᱮᱫ ᱢᱟ ᱪᱟᱥ ᱠᱚᱫᱚᱞᱮ ᱟᱨᱟᱢᱵ ᱜᱚᱫ ᱠᱟᱫᱟ ᱦᱟᱸᱜ
ᱛᱟᱭᱻ
ᱟᱨ ᱦᱳᱲᱩ ᱨᱚᱦᱚᱭ ᱠᱚᱦᱚᱸ ᱢᱟᱱᱮ ᱯᱩᱨᱟᱹᱣ ᱞᱮᱠᱟ ᱜᱮ ᱟᱨᱠᱤ ᱟᱨ ᱠᱤᱪᱷᱩ ᱟᱨᱠᱤ ᱢᱮᱱᱟᱜᱼᱟ ᱟᱨᱠᱤ ᱦᱟᱸᱰᱮ ᱱᱟᱰᱮ ᱟᱨᱠᱤ ᱴᱩᱠᱼ ᱴᱟᱠ ᱜᱩᱴᱩ ᱡᱟᱭᱜᱟ ᱠᱚ ᱢᱮᱱᱟᱜᱼᱟ ᱛᱚ᱾
ᱦᱳᱭ ᱦᱳᱭ
ᱚᱱᱟ ᱠᱚᱨᱮᱜ ᱜᱮ ᱦᱟᱸᱜ ᱵᱟᱹᱠᱤ ᱫᱚ ᱢᱮᱱᱟᱜᱼᱟ, ᱵᱟᱠᱷᱟᱱ ᱫᱚ ᱦᱩᱭ ᱞᱮᱠᱟ ᱜᱮ ᱟᱨᱠᱤ ᱢᱩᱪᱟᱹᱫ ᱞᱮᱠᱟᱜᱮ ᱟᱨᱠᱤ
ᱦᱮᱸ
ᱟᱫᱚ ᱟᱯᱮ ᱜᱮ ᱦᱟᱸᱜ ᱛᱤᱱ ᱥᱟᱺᱜᱤᱧ ᱯᱮ ᱪᱟᱥ ᱵᱟᱲᱟ ᱠᱮᱫᱟ ᱦᱟᱸᱜ?
ᱟᱞᱮ ᱫᱚ ᱢᱮᱱᱠᱷᱟᱱ ᱫᱚ ᱮᱠᱷᱚᱱ ᱫᱚ ᱥᱟᱺᱟᱹᱜᱤᱧ ᱜᱮᱭᱟ, ᱟᱢᱫᱟ᱾ ᱱᱚᱜᱼᱚᱭ ᱛᱚ ᱵᱟᱨ ᱯᱮ ᱫᱤᱱ ᱞᱟᱦᱟ ᱠᱷᱚᱱ ᱮᱦᱚᱵ ᱦᱩᱭ ᱟᱠᱟᱱᱟ᱾
ᱟᱪᱪᱷᱟ᱾
ᱫᱟᱜ ᱫᱚ ᱴᱷᱤᱠ ᱜᱮᱭ ᱫᱟᱜ ᱮᱟᱭ ᱟᱫᱚ ᱮᱠᱷᱚᱱ ᱫᱚ ᱟᱭᱨᱤ ᱫᱟᱠᱟᱭ ᱛᱤᱦᱤᱱ ᱫᱚ ᱢᱤᱫ ᱫᱟᱲᱮ ᱦᱚᱸ᱾
ᱟᱪᱪᱷᱟ
ᱯᱟᱥᱮ ᱜᱮ ᱥᱮᱨᱢᱟ ᱡᱟᱦᱤ ᱪᱮᱫ ᱞᱮᱠᱟ᱾
ᱦᱮᱸ ᱥᱮᱨᱢᱟ ᱡᱟᱹᱲᱤ ᱫᱚ ᱦᱟᱸᱜ ᱰᱮᱞᱤ ᱜᱮ ᱦᱟᱸᱜ᱾ ᱡᱟᱹᱲᱤᱞᱮ ᱠᱟᱱᱟᱭ ᱟᱨᱠᱤ ᱨᱮᱜᱩᱞᱟᱨ ᱜᱮ᱾
ᱦᱳᱭ ᱦᱳᱭ᱾
ᱟᱫᱚ ᱛᱮᱦᱮᱧ ᱦᱚᱸ ᱥᱮᱛᱟᱜ ᱠᱷᱚᱱ ᱜᱮ ᱡᱟᱹᱲᱤᱭᱟᱹᱞᱮ ᱟᱠᱟᱱᱟ ᱟᱨᱠᱤ᱾
ᱦᱳᱭ᱾
ᱟᱨ ᱦᱚᱞᱟ ᱢᱟᱦᱫᱮᱨ ᱢᱟ ᱡᱚᱨᱮᱫ ᱜᱮ ᱛᱟᱦᱮᱸ ᱟᱨᱠᱤ ᱟᱨ ᱛᱮᱦᱮᱧ ᱫᱚ ᱦᱟᱸᱜ ᱥᱮᱛᱟᱜ ᱠᱷᱚᱱ ᱜᱮ ᱟᱨᱠᱤ᱾
ᱦᱩᱸ ᱦᱩᱸ
ᱟᱸ ᱟᱫᱚ ᱜᱚᱢᱠᱮ ᱪᱟᱥ ᱠᱚᱫᱚ ᱦᱟᱸᱜ ᱱᱤᱭᱟᱹ ᱜᱷᱟᱹᱲᱤᱡ ᱪᱮᱫ ᱢᱟᱱᱮ ᱱᱤᱭᱟᱹ ᱥᱤᱡᱤᱱ ᱨᱮᱫᱚ ᱪᱮᱫ ᱠᱚᱫᱚ ᱯᱮ ᱪᱟᱥ ᱪᱮᱫ ᱦᱩᱲᱩ ᱠᱚ ᱟᱨᱠᱤ᱾
ᱪᱮᱫ ᱦᱳᱲᱳ ᱠᱚ?
ᱦᱳᱭ ᱦᱳᱭ ᱦᱳᱲᱳ ᱡᱟᱦᱟ ᱢᱟᱱᱮ ᱥᱚᱨᱱᱚ ᱞᱚᱞᱟᱴ ᱚᱱᱠᱟ ᱛᱟᱦᱮᱱᱟ ᱛᱚ, ᱟᱫᱚ ᱚᱱᱛᱮ ᱫᱚ ᱪᱮᱫ ᱦᱳᱲᱳ ᱵᱤᱥᱤ ᱯᱮ ᱪᱟᱥ-ᱟ ᱟᱨᱠᱤ, ᱚᱱᱟ ᱠᱟᱹᱡ ᱪᱩᱞᱩᱝ ᱵᱟᱰᱟᱭ ᱥᱟᱱᱟ ᱭᱮᱫ ᱞᱤᱧᱟᱹ?
ᱚ ᱟᱞᱮ ᱥᱮᱫ ᱫᱚ ᱱᱚᱝᱠᱟ ᱫᱚ ᱥᱚᱨᱱᱚ ᱜᱮ ᱵᱤᱥᱤ ᱫᱚ ᱦᱩᱭᱩᱜᱼᱟ᱾
ᱦᱳᱭ!
ᱥᱚᱨᱱᱚ ᱞᱚᱞᱟᱴ ᱦᱚᱸ ᱵᱮᱥᱤᱨ ᱵᱷᱟᱜ ᱫᱚ ᱥᱚᱨᱱᱚ ᱜᱮ ᱠᱚ ᱤᱭᱟᱹᱭ
ᱟᱪᱪᱷᱟ ᱦᱳᱭ ᱦᱮᱸ
ᱜᱳᱵᱤᱱᱫᱚ ᱵᱷᱳᱜ ᱠᱚᱴᱤ ᱠᱷᱮᱛ ᱠᱚ᱾
ᱟᱪᱪᱷᱟ᱾
ᱯᱮᱭᱟ ᱜᱮ, ᱟᱞᱮ ᱥᱮᱫ ᱫᱚ ᱵᱮᱥᱤᱨ ᱵᱷᱟᱜ ᱫᱚᱠᱚ ᱪᱟᱥ ᱠᱮ᱾
ᱚᱸ ᱟᱪᱪᱷᱟ ᱜᱚᱢᱠᱮ ᱦᱳᱲᱳ ᱵᱟᱫ ᱠᱟᱛᱮᱫ ᱨᱮ ᱦᱚᱸ ᱟᱨ ᱪᱮᱫ ᱠᱚ ᱯᱮ ᱪᱟᱥ ᱵᱟᱲᱟᱭ ᱜᱮᱭᱟ ᱚᱱᱛᱮ ᱫᱚ? ᱱᱤᱭᱟᱹ ᱥᱤᱡᱤᱱ ᱨᱮ ᱫᱚ?
ᱥᱚᱵᱽᱡᱤ ᱦᱚᱸ ᱪᱟᱥ ᱦᱩᱭᱩᱜ ᱜᱮᱭᱟ᱾
ᱟᱪᱪᱷᱟ ᱪᱮᱫ ᱪᱮᱫ ᱥᱚᱵᱽᱡᱤ ᱠᱚ ᱪᱟᱥ ᱜᱮᱭᱟ ᱯᱮ?
ᱮᱠᱷᱚᱱ ᱫᱚᱛᱚ ᱟᱯᱟᱛᱚᱛᱚ ᱞᱟᱜᱟᱣ ᱦᱩᱭ ᱠᱟᱱᱟ᱾ ᱵᱷᱤᱱᱰᱤ, ᱠᱟᱨᱞᱟ, ᱠᱚᱸᱰᱦᱟ, ᱯᱚᱴᱚᱞ ᱠᱚ
ᱦᱚᱸ
ᱠᱩᱸᱫᱽᱨᱤ ᱠᱚ, ᱮᱱᱠᱷᱟᱱ ᱫᱚ ᱟᱞᱩ, ᱵᱮᱸᱜᱟᱲ, ᱵᱤᱞᱟᱹᱛᱤ ᱫᱚ ᱮᱠᱷᱚᱱ ᱫᱚ ᱟᱹᱣᱨᱤ ᱞᱟᱜᱟ ᱦᱩᱭᱩᱜᱼᱟ᱾ ᱞᱟᱜᱟᱭᱟ ᱦᱟᱸᱜ ᱮᱠᱷᱚᱱ ᱫᱚ ᱟᱪᱚᱠ ᱠᱟ ᱫᱟᱜ ᱜᱚᱜ ᱠᱟᱜ ᱠᱟᱱᱟᱭ ᱥᱮ, ᱟᱫᱚ ᱱᱟᱥᱤᱭᱟᱜ ᱛᱮ ᱜᱤ ᱯᱮᱨᱮᱜ ᱜᱚᱫᱚᱜ ᱠᱟᱱᱟ ᱫᱟᱜ ᱠᱚ ᱟᱫᱚ ᱚᱱᱟ ᱠᱩ ᱛᱮᱜᱤ ᱚᱱᱟ ᱠᱩᱫᱚ ᱵᱟᱝ ᱤᱭᱟᱹ ᱦᱩᱭ ᱠᱟᱱᱟ᱾ ᱵᱷᱤᱱᱰᱤ ᱠᱚᱫᱚ ᱦᱟᱸᱜ ᱞᱟᱸᱴᱷᱩᱼᱞᱟᱸᱴᱷᱩ ᱱᱚᱜ ᱫᱟᱹᱨᱤᱜᱼᱟ ᱛᱚ᱾
ᱦᱳᱭ ᱦᱳᱭ᱾
ᱵᱮᱸᱜᱟᱲ, ᱵᱤᱞᱟᱹᱛᱤ, ᱟᱹᱞᱩ ᱠᱚᱫᱚ ᱚᱱᱟ ᱠᱚᱫᱚ ᱠᱟᱹᱴᱤᱼᱠᱟᱹᱴᱤ ᱚᱱᱟ ᱜᱮ ᱛᱮᱦᱮᱱᱟ, ᱟᱫᱚ ᱱᱟᱥ ᱥᱮ ᱫᱟᱜ ᱞᱮᱠᱷᱟᱡ ᱜᱮ ᱰᱩᱵᱩᱡ ᱜᱚᱫᱚᱜᱼᱟ, ᱚᱱᱟᱛᱮ ᱚᱱᱟ ᱠᱚᱫᱚ ᱵᱟᱝ ᱨᱚᱦᱚᱭ ᱦᱩᱭ ᱠᱟᱱᱟ ᱮᱠᱷᱚᱱ ᱫᱚ᱾
ᱦᱚᱸ᱾
ᱟ ᱡᱚᱱᱼᱡᱚᱸᱱᱰᱨᱟ ᱠᱚᱫᱚ ᱱᱚᱜᱼᱚᱭ ᱯᱷᱳᱴᱚᱜ ᱠᱟᱱᱟ ᱮᱠᱷᱚᱱ, ᱟᱯᱮ ᱥᱮ ᱜᱮ ᱛᱤᱱᱟᱹᱜ ᱥᱟᱹᱜᱤᱧ?
ᱟᱞᱮ ᱥᱮᱜ ᱱᱚᱜᱼᱚᱻ ᱡᱷᱤᱸᱜᱟ, ᱵᱮᱸᱜᱟᱲ᱾ ᱦᱮᱸ ᱵᱳᱨᱵᱚᱴᱤ ᱡᱚᱸᱱᱰᱨᱟ᱾ ᱟᱨ ᱱᱚᱝᱠᱟ ᱜᱮ ᱦᱟᱱᱮ ᱟᱲᱟᱜ ᱥᱟᱠᱟᱢ ᱠᱚ ᱮᱸ ᱡᱟᱸ ᱛᱤᱱᱟᱹᱜ ᱥᱟᱠᱟᱢ ᱟᱲᱟᱜ ᱠᱚ ᱦᱮᱱᱟᱜᱼᱟ ᱟᱨᱠᱤ ᱚᱱᱟ ᱠᱚᱦᱚᱸ ᱞᱮ ᱨᱚᱦᱚᱭ ᱜᱮᱭᱟ ᱟᱨ ᱱᱤᱭᱟᱹ ᱜᱷᱟᱹᱲᱤ ᱫᱚ ᱦᱟᱸᱜ ᱡᱚᱢ ᱵᱟᱲᱟ ᱞᱮ ᱠᱟ ᱫᱚ ᱵᱟᱲᱜᱮ ᱠᱚᱨᱮ ᱢᱮᱱᱟᱜᱼᱟ ᱵᱩᱡᱷᱟᱹᱣ ᱠᱮᱼᱟ ᱵᱤᱱ᱾
ᱦᱳᱭ ᱦᱳᱭ᱾
ᱟᱫᱚ᱾
ᱦᱚᱸᱜ᱾
ᱟᱫᱚ ᱜᱚᱝᱠᱮ ᱟᱫᱚ ᱚᱱᱛᱮ ᱫᱚ ᱦᱟᱸᱜ ᱡᱟᱦᱟᱸ ᱞᱤᱧ ᱞᱟᱹᱭ ᱪᱚᱭᱫᱟ ᱡᱮ ᱪᱟᱥ ᱠᱟᱹᱢᱤ ᱢᱟ ᱦᱩᱭᱩᱜ ᱠᱟᱱᱟ ᱟᱫᱚ ᱜᱚᱝᱠᱮ ᱚᱱᱟ ᱠᱟᱹᱲᱢᱤ ᱛᱤᱱᱟᱹᱜ ᱠᱟᱛᱮ ᱠᱚ ᱦᱟᱛᱟᱣ ᱫᱟ ᱚᱱᱛᱮ ᱜᱚᱱᱚᱝ ᱠᱚ? ᱟᱨ ᱛᱤᱱ ᱜᱷᱟᱹᱲᱤ ᱠᱚ ᱠᱟᱹᱢᱤ ᱠᱟᱱᱟ? ᱟᱨ ᱛᱤᱱ ᱜᱷᱟᱹᱲᱤ ᱠᱚ ᱡᱚᱢ ᱫᱟ? ᱮᱠᱪᱚᱭᱞᱤ ᱵᱮᱱ ᱞᱟᱹᱭᱟ? ᱠᱷᱟᱱ ᱵᱷᱟᱹᱜᱮ ᱠᱚᱜᱼᱟ᱾
ᱦᱩᱸ᱾ ᱠᱟᱹᱲᱢᱤ ᱠᱩᱫᱚ ᱜᱮᱭᱟ ᱠᱩ ᱥᱟᱲᱮ ᱛᱤᱱᱥᱚ ᱴᱟᱠᱟ ᱠᱚ
ᱟᱪᱷᱟ᱾
ᱠᱟᱹᱢᱤ ᱫᱚ ᱪᱤᱜ ᱞᱮᱠᱟ ᱚᱱᱠᱟ ᱟᱴᱴᱟ ᱠᱷᱚᱱ ᱵᱟᱨᱚᱴᱟ ᱦᱟᱹᱵᱤᱜ, ᱟᱼᱯᱷᱤᱨ ᱡᱚᱢ ᱵᱟᱲᱟ ᱠᱟᱛᱮ ᱵᱟᱨ ᱜᱷᱚᱱᱴᱟ ᱨᱮᱥ ᱫᱩ ᱵᱟᱡᱟᱜ ᱠᱷᱚᱱ ᱟᱨᱚ ᱪᱷᱚ ᱵᱟᱡᱟᱜ ᱦᱟᱹᱨᱤᱜ᱾
ᱚ ᱟᱪᱪᱷᱟ᱾
ᱟᱯᱮ ᱥᱮ ᱫᱚ ᱪᱤᱜ ᱞᱮᱠᱟ?
ᱦᱮᱸ ᱜᱚᱝᱠᱮ ᱟᱞᱮ ᱥᱮᱫ ᱦᱚᱸ ᱟᱞᱮ ᱥᱮᱫ ᱫᱚ ᱦᱟᱸᱜ ᱱᱚᱴᱟ ᱨᱮᱠᱚ ᱪᱟᱞᱟᱜ ᱠᱟᱱᱟ ᱟᱨᱠᱤ ᱠᱟᱬᱢᱤ ᱠᱟᱹᱢᱤ᱾ ᱟᱨ ᱱᱚᱴᱟ ᱨᱮᱠᱚ ᱪᱟᱞᱟᱜ ᱠᱟᱱᱟ, ᱟᱨ ᱟᱸᱻ ᱵᱟᱨᱚᱴᱟ ᱥᱮᱫ ᱢᱤᱫ ᱫᱷᱟᱣ ᱠᱚ ᱴᱤᱯᱷᱤᱱᱚᱜ ᱠᱟᱱᱟ, ᱟᱨ ᱮᱠ ᱫᱩᱴᱟ ᱥᱮᱛ ᱠᱚ ᱪᱷᱩᱴᱤᱜ ᱠᱟᱱᱟ ᱟᱫᱚ ᱜᱚᱱᱚᱝ ᱠᱚᱫᱚ ᱦᱟᱸᱜ ᱵᱟᱨ ᱥᱚ ᱴᱟᱠᱟ ᱠᱟᱛᱮᱫ ᱞᱮ ᱮᱢᱚᱜᱼᱟ᱾
ᱦᱮᱸ᱾ ᱟᱞᱮ ᱟᱯᱮ ᱥᱮᱱ ᱫᱚ ᱠᱚᱢ ᱜᱮᱭᱟ ᱟᱞᱮ ᱥᱮ ᱫᱚ ᱟᱢᱫᱟ᱾
ᱟᱸᱪᱪᱷᱟ ᱦᱳᱭ ᱦᱳᱭ ᱦᱳᱭ ᱤᱧᱢᱟ ᱟᱹᱞᱤᱧ ᱢᱟᱞᱤᱧ ᱵᱩᱡᱷᱟᱹᱣ ᱫᱟᱲᱮᱭᱟᱜ ᱠᱟᱱᱟ, ᱪᱮᱫᱟᱜ ᱥᱮ ᱟᱞᱮ ᱥᱮᱫ ᱠᱷᱚᱱ ᱫᱚ ᱟᱯᱮ ᱥᱮᱫ ᱟᱯᱮ ᱥᱮᱫ ᱫᱚ ᱠᱟᱹᱡ ᱰᱷᱮᱨ ᱧᱚᱜ ᱜᱮ ᱟᱨᱠᱤ᱾
ᱦᱳᱭ ᱦᱳᱭ᱾
ᱦᱮᱸ, ᱟᱫᱚ ᱜᱚᱝᱠᱮ ᱮᱸ ᱟᱨ ᱡᱟᱦᱟᱸ ᱵᱟᱹᱛ ᱠᱚ ᱡᱟᱦᱟᱸ ᱮᱸ ᱟᱲᱮ ᱟᱲᱮ ᱠᱚᱠᱚ ᱠᱚᱨᱟᱣ ᱫᱚ, ᱡᱟᱦᱟᱸᱭ ᱟᱲᱮ ᱮᱸ ᱢᱟᱜᱽ ᱟᱨᱠᱤ᱾
ᱦᱳᱭ ᱦᱳᱭ᱾
ᱟᱫᱚ ᱚᱱᱟ ᱠᱚᱫᱚ ᱩᱸ ᱢᱩᱱᱤᱥ ᱠᱚᱫᱚ ᱦᱟᱸᱜ ᱛᱤᱱᱟᱹᱜ ᱠᱟᱛᱮ ᱠᱚ ᱦᱟᱛᱟᱣ ᱫᱟ ᱚᱱᱛᱮ ᱫᱚ?
ᱟᱸ ᱟᱸᱨᱤ ᱠᱩᱫᱚ ᱢᱮᱱᱠᱷᱟᱱ ᱫᱚ ᱮᱠᱷᱚᱱ ᱫᱚ ᱟᱯᱟᱛᱚᱛᱚ ᱫᱚ ᱟᱹᱣᱨᱤ ᱠᱩ ᱤᱭᱟᱹᱭᱟ ᱥᱮ᱾ ᱛᱟ ᱢᱟᱱᱮ ᱚᱲᱟᱜ ᱚᱲᱟᱜ ᱠᱚᱨᱮ ᱜᱮ ᱢᱮᱱᱟᱜ ᱠᱚᱛᱮ ᱚᱱᱟ ᱠᱚᱛᱮ ᱵᱟᱝ ᱠᱚ ᱤᱭᱟᱹᱭ ᱞᱮᱭᱟ ᱫᱷᱩᱨᱟᱹᱣ ᱦᱩᱭ ᱠᱟᱱᱟ᱾ ᱚᱱᱟ ᱛᱮ ᱟ-ᱵᱟᱝ ᱵᱟᱲᱟᱭᱟ ᱚᱱᱟ ᱠᱚᱫᱚ᱾
ᱟᱪᱪᱷᱟ ᱟᱪᱷᱟ ᱟᱪᱷᱟ᱾ ᱟᱪᱪᱷᱟ, ᱜᱚᱝᱠᱮ᱾ ᱟᱹᱰᱤ ᱱᱟᱯᱟᱭ, ᱟᱫᱚ ᱜᱚᱝᱠᱮ ᱦᱮᱸ ᱛᱟᱦᱚᱞᱮ ᱵᱤᱨ ᱠᱚᱫᱚ ᱵᱤᱱ ᱪᱟᱞᱟᱜ ᱠᱟᱱᱟ ᱥᱮ ᱵᱤᱨ ᱠᱚᱫᱚ ᱢᱮᱱᱟᱜᱼᱟ ᱥᱮ ᱵᱟᱝ ᱟᱯᱮᱥᱮᱫ ᱫᱚ?
ᱵᱟᱝᱼᱟ ᱵᱟᱝᱟ ᱟᱞᱮᱭᱟ ᱥᱮ ᱫᱚ ᱵᱟᱹᱱᱩᱜᱼᱟ᱾ ᱫᱷᱤᱨ ᱦᱚᱸ ᱵᱟᱹᱱᱩᱜᱼᱟ, ᱵᱩᱨᱩ ᱠᱚᱦᱚᱸ ᱵᱟᱹᱱᱩᱜᱼᱟ᱾
ᱟᱪᱪᱷᱟ ᱮᱠᱷᱮᱱ ᱠᱷᱮᱛ
ᱦᱮᱸ ᱢᱮᱱᱠᱷᱟᱱ ᱫᱚ ᱠᱷᱮᱛ ᱜᱤ ᱠᱷᱮᱛ ᱵᱚᱞᱛᱮ ᱤᱱᱠ ᱦᱚᱸ ᱤᱱᱟᱹᱜ ᱜᱟᱱ ᱩᱱᱟᱹᱜ ᱞᱟᱹᱴᱩ ᱵᱟ. ᱫᱽ ᱵᱟᱹᱱᱩᱜᱼᱟ ᱠᱷᱮᱛ ᱫᱚ ᱢᱮᱱᱟᱜ ᱫᱚ ᱢᱮᱱᱟᱜ ᱜᱮᱭᱟ
ᱦᱮᱸ
ᱟᱨ ᱢᱮᱱᱠᱷᱟᱱ ᱵᱟᱡᱟᱨ ᱥᱚᱦᱚᱨ ᱦᱚᱸᱻ ᱥᱟᱺᱜᱤᱱ ᱜᱮ ᱛᱟᱞᱮᱭᱟ ᱛᱟ ᱢᱟ ᱟᱞᱮ ᱫᱚ ᱛᱟᱠ... ᱛᱟᱞᱟ ᱛᱟᱞᱟ ᱨᱮ ᱢᱮᱱᱟᱜ ᱞᱮᱭᱟ ᱵᱟᱝ ᱵᱤᱨ ᱵᱩᱨᱩ ᱦᱚᱸ ᱵᱟᱝ ᱵᱤᱥᱤ ᱴᱟᱺᱰᱤ ᱠᱷᱮᱛ ᱦᱚᱸ ᱵᱟᱹᱱᱩᱜ ᱟᱠᱟᱫᱟ
ᱟᱪᱪᱷᱟ
ᱵᱟᱡᱟᱨ ᱠᱚᱦᱚᱸ ᱥᱟᱜᱤᱱ ᱜᱮᱭᱟ
ᱟᱪᱪᱷᱟ ᱜᱚᱢᱠᱮ ᱟᱫᱚ ᱵᱤᱨ ᱢᱟᱱᱮ ᱡᱟᱦᱟᱸ ᱵᱤᱱ ᱞᱟᱹᱭ ᱠᱮᱫᱟ ᱫᱟᱜ ᱛᱟᱞᱟᱨᱮ ᱟᱫᱚ ᱫᱟᱜ ᱛᱟᱞᱟ ᱨᱮ ᱵᱚᱞᱛᱮ ᱪᱮᱫᱠᱟ ᱟᱫᱚ ᱢᱟᱱᱮ ᱚᱱᱟᱫᱚ ᱮᱸᱻ...... ᱜᱟᱰᱟ ᱠᱟᱱᱟ ᱥᱮ ᱱᱟᱹᱭ ᱠᱟᱱᱟ ᱡᱟᱭᱦᱳᱠ ᱚᱱᱟ ᱛᱟᱞᱟᱨᱮ ᱢᱮᱱᱟᱜ ᱯᱮᱭᱟ
ᱜᱟᱰᱟ ᱛᱟᱞᱟ ᱨᱮᱜᱮ ᱢᱮᱱᱟᱜ ᱞᱮᱭᱟ ᱜᱟᱰᱟ ᱛᱮᱜᱮᱞᱮ ᱜᱷᱮᱨᱟᱣ ᱜᱮᱭᱟ ᱜᱚᱞ ᱜᱚᱞ ᱛᱮ ᱟᱹᱪᱩᱨ ᱟᱠᱟᱱᱟ ᱜᱟᱰᱟ
ᱦᱮᱸ
ᱚᱱᱟ ᱛᱟᱞᱟ ᱛᱟᱞᱟ ᱜᱮ ᱢᱮᱱᱟᱜ ᱞᱮᱭᱟ
ᱟᱪᱪᱷᱟ ᱜᱚᱝᱠᱮ ᱴᱷᱤᱠ ᱜᱮᱭᱟ ᱦᱳᱭ ᱜᱚᱢᱠᱮ ᱟᱫᱚ ᱚ ᱢᱟ ᱛᱟᱦᱚᱞᱮ ᱜᱚᱢᱠᱮ ᱛᱟᱦᱚᱞᱮ ᱫᱟᱜ ᱠᱚᱢᱟ ᱡᱚᱠᱷ... ᱡᱚᱠᱷᱚᱱ ᱫᱚᱢᱮ ᱢᱮᱱᱟᱜ ᱛᱟᱯᱮᱭᱟ ᱫᱟᱜ ᱛᱟᱞᱟᱨᱮ ᱢᱮᱱᱟᱜ ᱯᱮᱭᱟ ᱟᱨᱠᱤ ᱛᱟᱦᱚᱞᱮ ᱮᱸᱻ ᱵᱟᱡᱟᱨ ᱠᱚ ᱵᱟ ᱡᱟᱦᱟᱸ ᱥᱮᱫ ᱜᱮ ᱟᱨᱠᱤ ᱪᱟᱞᱟᱣ ᱦᱤᱡᱩᱜ ᱠᱚ ᱫᱚᱢᱮᱜ ᱜᱮ ᱚᱥᱩᱵᱤᱫᱷᱟ ᱡᱟᱹᱱᱤᱡ ᱥᱮ
ᱚᱥᱩᱵᱤᱫᱷᱟ... ᱛᱮᱦᱮᱸ ᱞᱮᱱᱟ ᱟᱫᱚ ᱮᱠᱷᱚᱱ ᱫᱚ ᱵᱨᱤᱡᱽ ᱠᱚ ᱵᱮᱱᱟᱣ ᱦᱩᱭ ᱟᱠᱟᱱ ᱛᱮ ᱱᱟᱯᱟᱭ ᱟᱠᱟᱱᱟ ᱪᱟᱞᱟᱣ ᱦᱤᱡᱩᱜ ᱟᱨᱠᱤ
ᱟᱪᱪᱷᱟ
ᱞᱟᱦᱟ ᱞᱟᱦᱟ ᱫᱚ ᱵᱨᱤᱡ ᱠᱚ ᱵᱟᱝ ᱛᱟᱦᱮᱸ ᱞᱮᱱᱟ
ᱦᱚᱭ
ᱛᱚ ᱜᱚᱢᱠᱮ ᱠᱟᱹᱴᱤᱡ ᱫᱚᱦᱚ... ᱫᱚᱦᱚᱭ ᱵᱮᱱ ᱥᱮ ᱠᱟᱹᱴᱤᱡ
ᱟᱪᱪᱷᱟ ᱜᱚᱢᱠᱮ ᱟᱫᱚ ᱪᱮᱫ ᱡᱟᱦᱟᱱᱟᱜ ᱮᱢᱟᱨᱡᱮᱱᱥᱤ ᱢᱮᱱᱟᱜ-ᱟ?
ᱦᱳᱭ ᱦᱳᱭ ᱮᱢᱟᱨᱡᱮᱱᱥᱤ ᱜᱮ ᱠᱚᱞ ᱮᱫᱟᱠᱚ ᱵᱟᱨ ᱵᱟᱨ ᱚᱲᱟᱜ ᱠᱷᱚᱱ ᱪᱮᱫ ᱞᱟᱹᱜᱤᱫ ᱚᱱᱟ ᱜᱮ
ᱦᱮᱸ ᱜᱚᱢᱠᱮ ᱱᱚᱶᱟ ᱠᱟᱴ ᱞᱮᱠᱷᱟᱱ ᱢᱟ ᱢᱤᱱᱤᱴ ᱠᱚ ᱠᱚᱢ ᱜᱚᱫᱚᱜ ᱫᱚ ᱜᱚᱢᱠᱮ ᱟᱫᱚ ᱠᱟᱹᱡ ᱪᱩᱞᱩᱝ ᱨᱚᱲ ᱞᱮᱠᱷᱟᱱ ᱟᱨ ᱵᱤᱥᱤ ᱫᱚ ᱵᱟᱹᱱᱩᱜ ᱫᱚ ᱪᱟᱨ ᱢᱤᱱᱤᱴ ᱜᱟᱱ ᱨᱚᱲ ᱞᱮᱠᱷᱟᱱ ᱜᱮ ᱦᱩᱭᱩᱜ-ᱟ ᱟᱸᱡᱚᱢ ᱮᱫᱟ ᱵᱤᱱ ᱦᱮᱞᱳ
ᱦᱳᱭ ᱜᱚᱢᱠᱮ ᱦᱳᱭ
ᱦᱳᱭ ᱟᱫᱚ ᱱᱚᱶᱟ ᱚᱠᱛᱚ ᱢᱟ ᱥᱟᱨᱟ ᱫᱤᱱ ᱵᱟᱵᱚᱱ ᱧᱟᱢᱟ ᱥᱮ ᱦᱮᱸ